ᱦᱮᱞᱳ ᱡᱚᱦᱟᱨ ᱜᱮ᱾
ᱦᱮᱸ ᱡᱚᱦᱟᱨ ᱜᱮ ᱜᱚᱢᱠᱮ ᱛᱚᱵᱮ ᱪᱮᱫ ᱪᱮᱫ ᱵᱮᱱ ᱪᱮᱠᱟ ᱵᱟᱲᱟᱭᱮᱫᱫᱟ
ᱦᱩᱸ ᱚᱲᱟᱜ ᱨᱮᱜᱮ ᱫᱩᱲᱩᱵ ᱵᱟᱲᱟᱜ ᱠᱟᱱᱟ ᱞᱤᱧ᱾
ᱦᱩᱸ ᱢᱚᱡᱽ ᱢᱚᱡᱽ ᱵᱟᱲᱟ ᱜᱮᱭᱟ ᱯᱮ ᱚᱲᱟᱜ ᱠᱚᱨᱮ ᱫᱚ
ᱦᱩᱸ ᱢᱚᱡᱽ ᱵᱟᱲᱟ ᱜᱮ ᱚᱲᱟᱜ ᱨᱮᱫᱚ᱾
ᱟᱞᱮ ᱦᱚᱸ ᱟᱹᱰᱤ ᱱᱟᱯᱟᱭ ᱜᱮ ᱦᱮᱱᱟᱜ ᱞᱮᱭᱟ᱾
ᱦᱩᱸ ᱱᱟᱯᱟᱭ ᱜᱮ ᱦᱮᱱᱟᱜ ᱞᱮᱭᱟ ᱛᱟᱦᱚᱞᱮ ᱪᱟᱥ ᱠᱟᱥ ᱪᱟᱥᱵᱷᱟᱥ ᱠᱩᱵᱮᱱ ᱜᱩᱲᱭᱟᱹᱣ ᱠᱮᱫᱟ ᱥᱮ ᱵᱟᱝ
ᱪᱟᱥᱵᱟᱥ ᱫᱚ ᱪᱟᱵᱟ ᱜᱚᱜ ᱪᱟᱵᱟᱣ ᱠᱟᱱᱟ ᱦᱟᱸᱜ ᱛᱷᱚᱲᱟ ᱜᱟᱱ ᱥᱟᱨᱮᱡ ᱠᱟᱱᱟ ᱠᱟᱹᱢᱤ
ᱦᱚᱭ
ᱟᱯᱮ ᱜᱮ
ᱦᱟᱸ ᱟᱞᱮ ᱢᱟ ᱦᱚᱸ ᱪᱟᱥᱵᱟᱥ ᱜᱩᱲᱭᱟᱹ ᱵᱟᱹᱠᱤ ᱢᱮᱱᱟᱜ ᱜᱮᱭᱟ ᱢᱤᱫ ᱥᱚᱯᱛᱟ ᱜᱟᱱ ᱞᱟᱜᱟᱜ ᱜᱮᱭᱟ
ᱥᱚᱯᱛᱟ ᱜᱟᱱ ᱫᱟᱜ ᱫᱚᱭ ᱫᱟᱜ ᱵᱟᱲᱟᱭ ᱠᱟᱱ ᱜᱮᱭᱟ᱾
ᱦᱩᱸ ᱫᱟᱜ ᱵᱟᱲᱟ ᱮᱜᱜᱮᱭᱟᱭ ᱦᱟᱠᱚ ᱥᱟᱵ ᱢᱟ ᱪᱟᱞᱟᱣ ᱵᱟᱲᱟ ᱦᱩᱭᱩᱜ ᱠᱟᱱ ᱜᱮᱭᱟ᱾
ᱦᱟᱠᱚ ᱥᱟᱵ ᱧᱟᱢᱚᱜ ᱠᱟᱱ ᱜᱮᱭᱟ ᱠᱚ ᱦᱟᱝ
ᱦᱩᱸ ᱧᱟᱢᱚᱜ ᱠᱟᱱ ᱜᱮᱭᱟ ᱠᱚ ᱯᱟᱴᱟ ᱠᱚ ᱯᱟᱴᱟ ᱠᱚ ᱚᱰᱟᱣ ᱵᱟᱲᱟᱭ ᱜᱮᱭᱟ ᱞᱤᱧ᱾
ᱯᱟᱥᱤ ᱡᱷᱟᱹᱞᱤ ᱠᱚᱫᱚ ᱵᱟᱝ
ᱦᱩᱸ
ᱛᱚᱵᱮ ᱟᱨᱦᱚᱸ ᱞᱟᱹᱭ ᱵᱮᱱ
ᱛᱟᱦᱚᱞᱮ ᱟᱵᱤᱱ ᱫᱚ ᱛᱟᱦᱚᱞᱮ ᱵᱚᱞ ᱠᱚᱫᱚ ᱵᱤᱱ ᱠᱷᱮᱞᱳᱜ ᱜᱮᱭᱟ ᱥᱮ ᱵᱟᱝ
ᱵᱚᱞ ᱠᱚ ᱠᱷᱮᱞᱟᱭ ᱜᱮᱭᱟ ᱞᱤᱧ
ᱦᱩᱸ ᱛᱟᱦᱚᱞᱮ ᱯᱮᱠᱴᱤᱥ ᱠᱚᱫᱚ ᱟᱹᱞᱤᱧ ᱦᱚᱞᱤᱧ ᱠᱷᱮᱞ ᱵᱟᱲᱟᱭ ᱜᱮᱭᱟ᱾ ᱯᱮᱠᱴᱤᱥ ᱠᱚᱢ ᱱᱚᱜᱼᱚᱭ ᱵᱚᱱᱫᱚ ᱟᱠᱟᱱ ᱛᱟᱹᱞᱤᱧ ᱪᱟᱥ ᱠᱟᱹᱢᱤ ᱠᱷᱟᱹᱛᱤᱨ
ᱯᱮᱠᱴᱤᱥ ᱫᱚ ᱪᱟᱞᱟᱜ ᱜᱮᱭᱟ ᱞᱤᱧ ᱟᱹᱞᱤᱧ ᱦᱚᱸ ᱥᱮᱱ ᱫᱚ ᱥᱟᱲᱮ ᱛᱤᱱᱴᱟ ᱜᱟᱱ
ᱦᱩᱸ
ᱚᱝᱠᱟ ᱞᱮ ᱪᱟᱞᱟᱜ-ᱟ ᱚᱱᱠᱟ ᱯᱟᱸᱪᱴᱟ ᱨᱮᱞᱤ ᱨᱩᱣᱟᱹᱲ ᱦᱟᱹᱡᱩᱜ ᱛᱟᱲᱟᱢ ᱛᱮ
ᱞᱟᱭ ᱵᱤᱱ ᱥᱮ ᱢᱟ ᱜᱚᱝᱠᱮ ᱠᱷᱮᱞ ᱠᱚᱫᱚ ᱦᱩᱭᱩᱜ ᱠᱟᱱᱟ ᱥᱮ ᱵᱟᱝ
ᱠᱷᱮᱞ ᱠᱩ ᱪᱮᱫ ᱠᱷᱮᱞ
ᱵᱚᱞ ᱠᱷᱮᱞ ᱠᱚ ᱦᱩᱭᱩᱜ ᱠᱟᱱᱟ ᱥᱮ ᱵᱟᱝ
ᱵᱚᱞ ᱠᱷᱮᱞ ᱠᱚ ᱚᱱᱠᱟ ᱵᱚᱞ ᱯᱷᱤᱰ ᱨᱮᱞᱮ ᱪᱟᱞᱟᱜᱼᱟ ᱢᱟᱱᱮ ᱯᱮᱠᱴᱤᱥᱚᱜ
ᱦᱩᱸ
ᱟᱭᱢᱟ ᱰᱷᱮᱨ ᱯᱮᱠᱴᱤᱥ ᱵᱚᱞ ᱠᱷᱮᱞᱟᱢ ᱫᱮᱠ ᱵᱟ ᱚᱠᱚᱭ ᱚᱠᱟᱴᱟᱜ ᱯᱮᱠᱴᱤᱥ ᱥᱟᱱᱟᱭ ᱮᱭᱟ ᱚᱱᱟ ᱜᱮ
ᱦᱩᱸ
ᱱᱤᱡᱮᱨ ᱛᱮ ᱩᱥᱟ. ᱱ ᱚᱱᱠᱟ ᱤᱭᱟ. ᱣᱟᱜ ᱠᱚᱫᱚ ᱵᱟᱹᱱᱩᱜᱼᱟ᱾
ᱪᱟᱞᱟᱜ ᱜᱮᱭᱟᱞᱮ ᱴᱟᱭᱤᱢ ᱯᱟᱥ ᱞᱮᱠᱟ
ᱢᱟᱱᱮ ᱯᱮᱠᱴᱤᱥ ᱵᱟᱲᱟ ᱞᱮᱱᱠᱷᱟᱱ ᱦᱚᱲᱢᱚ ᱠᱚ ᱢᱚᱡᱽ ᱛᱟᱦᱮᱱᱟ ᱵᱟᱝ
ᱦᱩᱸ ᱦᱩᱸ ᱛᱟᱦᱚᱞᱮ ᱜᱚᱝᱠᱮ ᱛᱟᱦᱚᱞᱮ ᱟ. ᱵᱤᱱ ᱥᱮᱫ ᱫᱚ ᱫᱟᱜ ᱫᱚᱭ ᱡᱟᱹᱲᱤᱭ ᱫᱟ ᱥᱮ ᱵᱟᱝ
ᱫᱟᱜ ᱫᱚ ᱫᱟᱜ ᱮᱫ ᱠᱟᱱ ᱜᱮᱭᱟᱭ ᱱᱤᱛᱚᱜ ᱛᱩᱸᱜᱮᱸᱫᱽ ᱠᱟᱱ ᱛᱟᱦᱮᱱᱚᱜ ᱵᱟᱝ ᱫᱚ ᱦᱟᱡ ᱮ ᱫᱟᱜ ᱛᱤᱦᱤᱧ ᱦᱚᱸ ᱦᱚᱭ ᱵᱟᱲᱟᱭ ᱫᱟᱭ ᱱᱤᱛᱚᱜ ᱫᱚ
ᱟᱹᱞᱤᱧ ᱥᱮᱫ ᱢᱟᱭ ᱯᱷᱟᱸᱠᱟ ᱟᱠᱟᱫᱟ ᱵᱟᱭ ᱫᱟᱜᱟ
ᱦᱩᱲᱩ ᱫᱚ ᱦᱩᱲᱩ ᱫᱚ ᱴᱤᱠᱴᱟᱨ ᱛᱮᱜᱮ ᱯᱮ ᱥᱤᱫᱟ ᱥᱮ ᱱᱟᱦᱮᱞ ᱛᱮ
ᱵᱟᱝ ᱴᱮᱠᱴᱟᱨ ᱛᱮᱜᱮᱞᱮ ᱱᱟᱦᱮ ᱥᱤᱭ ᱫᱟ ᱟᱹᱵᱤᱱ ᱫᱚ ᱛᱟᱦᱚᱞᱮ ᱪᱮᱫ ᱛᱮ ᱵᱮᱱ ᱥᱤ ᱠᱮᱫᱟ ᱱᱟᱦᱮᱞ ᱛᱮ ᱥᱮ ᱴᱮᱠᱴᱟᱨ ᱛᱮ
ᱟᱞᱮ ᱫᱚ ᱵᱟᱱᱟᱨ ᱛᱮᱜᱤ ᱞᱮ ᱥᱤᱭ ᱫᱟ ᱚᱱᱠᱟ ᱢᱤᱫ ᱢᱤᱫ ᱵᱟᱨ ᱠᱷᱮᱛᱮᱢ ᱥᱤ ᱠᱷᱟᱡ ᱫᱚ ᱢᱟᱱᱮ ᱢᱤᱫᱴᱮᱡ ᱵᱟᱨᱭᱟ ᱠᱷᱮᱛ ᱡᱩᱫᱤ ᱫᱟᱜᱚᱜᱚ ᱠᱷᱟᱡ ᱫᱚ ᱴᱮᱠᱴᱟᱨ ᱫᱚ ᱵᱟᱭ ᱟᱹᱜᱩᱭᱟ ᱵᱟᱝ ᱚᱱᱟ ᱞᱟᱹᱜᱤᱫ ᱫᱚ
ᱦᱩᱸ ᱦᱩᱸ ᱾
ᱚᱱᱟ ᱠᱚᱫᱚ ᱱᱟᱦᱮᱞ ᱛᱮᱜᱮ ᱥᱤ ᱦᱩᱭᱩᱜ ᱠᱟᱱᱟ ᱾
ᱦᱩᱸ ᱜᱚᱝᱠᱮ ᱛᱟᱦᱚᱞᱮ ᱟᱵᱤᱱ ᱥᱮᱫ ᱫᱚ ᱛᱟᱦᱚᱞᱮ ᱵᱩᱨᱩ ᱠᱚᱫᱚ ᱵᱤᱨ ᱠᱚᱫᱚ ᱢᱮᱱᱟᱜᱼᱟ ᱥᱮ ᱵᱟᱹᱱᱩᱜᱼᱟ?
ᱵᱤᱨ ᱠᱚ ᱢᱟᱱᱮ ᱡᱟᱹᱥᱛᱤ ᱜᱮ ᱢᱮᱱᱟᱜᱼᱟ ᱾
ᱚ ᱛᱟᱦᱚᱞᱮ ᱯᱩᱴᱠᱟᱹ ᱦᱟᱞᱟᱝ ᱠᱚ ᱪᱟᱞᱟᱜ ᱜᱮᱭᱟ ᱥᱮ ᱯᱩᱴᱠᱟᱹ ᱠᱚ ᱩᱫ ᱠᱚ
ᱩᱫ ᱠᱚ ᱥᱮᱱ ᱥᱮᱱ ᱵᱟᱲᱟ ᱦᱩᱭᱩᱜ ᱜᱮᱭᱟ ᱚᱱᱟ ᱠᱚ
ᱛᱟᱨ ᱯᱩᱴᱠᱟᱹ ᱦᱟᱞᱟᱝ ᱠᱚᱫᱚ ᱵᱮᱱ ᱪᱟᱞᱟᱣ ᱵᱟᱲᱟ ᱜᱮᱭᱟ ᱥᱮ ᱵᱟᱝ?
ᱥᱮᱸᱱ ᱟᱢ ᱪᱮᱫ ᱦᱚᱸ ᱵᱟᱝ
ᱦᱩᱸ ᱦᱩᱸ
ᱟᱨ ᱟᱯᱮ ᱥᱮᱱ ᱦᱮᱱᱟᱜ ᱜᱮᱭᱟ
ᱟᱹᱞᱤᱧ ᱦᱚᱸᱞᱤᱧ ᱦᱮᱡ ᱵᱟᱲᱟᱜ ᱜᱮᱭᱟ ᱵᱤᱨ ᱥᱮᱫ ᱫᱚ ᱯᱩᱴᱠᱟᱹ ᱠᱚ ᱠᱤᱱᱛᱩ ᱵᱟᱹᱞᱤᱧ ᱧᱟᱢ ᱵᱟᱲᱟ ᱠᱚᱣᱟ ᱟᱹᱞᱤᱧ ᱫᱚ ᱾
ᱚ ᱾
ᱠᱚ ᱟᱹᱰᱤ ᱢᱚᱡᱽ ᱜᱮ ᱵᱩᱡᱷᱟᱹᱜ ᱜᱮᱭᱟ ᱥᱳᱲᱮ ᱾ ᱜᱚᱢᱠᱮ ᱛᱟᱦᱚᱞᱮ ᱟᱵᱤᱱ ᱫᱚ ᱛᱤᱱᱟᱹᱜ ᱨᱮᱵᱤᱱ ᱯᱟᱲᱟᱜ ᱠᱟᱱᱟ?
ᱟᱸᱞᱤᱧ
ᱦᱩᱸ ᱾
ᱠᱚᱞᱮᱡᱚᱜ ᱞᱤᱧ ᱪᱟᱞᱟᱜ ᱠᱟᱱᱟ ᱾ ᱟᱪᱪᱷᱟ ᱢᱤᱫᱴᱮᱡ ᱤᱭᱟᱹ ᱛᱮ ᱛᱮᱞᱟᱝ ᱜᱟᱞᱢᱟᱨᱟᱣᱟ ᱥᱮ ᱪᱮᱫ ᱵᱮᱱ ᱢᱮᱱ ᱮᱫᱟ ᱾
ᱦᱮᱸ ᱾
ᱢᱤᱫᱴᱮᱡ ᱴᱚᱯᱤᱠ ᱛᱮᱱᱟᱜ ᱞᱟᱝ ᱜᱟᱞᱢᱟᱨᱟᱜᱼᱟ ᱡᱟᱦᱟᱱᱟᱜ ᱜᱮ ᱥᱮ ᱪᱮᱫ ᱵᱮᱱ ᱢᱮᱱ ᱫᱟ ᱾
ᱦᱳᱭ ᱦᱳᱭ ᱾
ᱚᱱᱠᱟ ᱠᱷᱟᱡ ᱢᱚᱡᱽ ᱠᱚᱜᱼᱟ ᱥᱮ ᱪᱮᱫ ᱵᱮᱱ ᱢᱮᱱᱫᱟ ᱟᱵᱮᱱ
ᱦᱩᱸ ᱾
ᱤᱧᱤᱧ ᱢᱮᱱ ᱫᱟ ᱦᱮᱸ ᱢᱟᱱᱮ ᱦᱚᱸ ᱛᱤᱦᱤᱧ ᱜᱟᱯᱟ ᱠᱚ ᱦᱩᱞ ᱦᱩᱞ ᱢᱟᱦᱟ ᱢᱟᱱᱟᱣ ᱞᱮᱜ ᱜᱮᱭᱟ ᱯᱮ
ᱦᱩᱸ ᱦᱩᱞ ᱢᱟᱦᱟ ᱞᱤᱧ ᱢᱟᱱᱟᱣᱱᱟ ᱟᱹᱰᱤ ᱢᱚᱸᱡᱽ ᱜᱮ ᱦᱩᱭᱱᱟ ᱟᱹᱰᱤ ᱨᱟᱹᱥᱠᱟᱹ ᱾
ᱦᱩᱸ ᱟᱞᱮ ᱦᱚᱸ ᱢᱚᱸᱡᱽ ᱜᱮᱞᱮ ᱢᱟᱱᱟᱣ ᱠᱮᱫᱟ ᱮ ᱠᱷᱟᱱ ᱟᱞᱮ ᱟᱞᱮ ᱥᱩᱨ ᱨᱮᱜᱮ ᱢᱟᱱᱮ ᱟᱹᱰᱤ ᱤᱭᱟᱹ ᱦᱩᱭᱱᱟ ᱚᱱᱠᱟ ᱵᱟᱹᱲᱤᱡ ᱚᱱᱠᱟᱱ ᱧᱤᱫᱟᱹ ᱠᱚ ᱫᱚᱦᱚ ᱞᱮᱫᱟ ᱵᱟᱝ
ᱦᱩᱸ ᱦᱩᱸ
ᱧᱤᱫᱟᱹ ᱥᱮᱫ ᱠᱚ ᱦᱩᱭ ᱪᱚ ᱠᱮᱫᱟ ᱫᱤᱱ ᱨᱮᱦᱚᱸ ᱧᱤᱫᱟᱹ ᱦᱚᱸ ᱛᱟᱭᱚᱢᱛᱮ ᱚᱸ ᱵᱚᱞᱮ ᱢᱤᱫ ᱢᱤᱫᱴᱮᱡ ᱠᱚᱲᱟ ᱦᱚᱞᱮ ᱠᱚ ᱜᱚᱡ ᱠᱮᱫᱮᱭᱟ ᱾
ᱜᱚᱡ ᱠᱮᱫᱮᱭᱟ ᱠᱚ ᱪᱮᱫ ᱪᱤᱠᱟᱹ?
ᱵᱤᱥ ᱵᱚᱪᱷᱚᱨ ᱨᱤᱱᱤᱡ ᱠᱚᱲᱟᱭ ᱛᱟᱦᱮᱸ ᱠᱟᱱᱟ ᱵᱟᱭ ᱠᱟᱹᱴᱤᱡᱼᱟ ᱵᱟᱝ
ᱦᱩᱸ
ᱚᱱᱠᱟ ᱚᱠᱚᱴᱟᱜ ᱵᱚᱞᱮ ᱵᱟᱨ ᱦᱚᱲ ᱵᱟᱨᱭᱟ ᱠᱚᱲᱟ ᱢᱤᱫᱴᱮᱱ ᱠᱩᱲᱤ ᱠᱤᱱ ᱠᱩᱥᱤᱭᱟᱭ ᱠᱟᱱ ᱛᱟᱦᱮᱱᱟ ᱦᱟᱱᱤ ᱦᱚᱸ ᱢᱟᱱᱮ ᱵᱟᱭ ᱵᱟᱰᱟᱭ ᱦᱟᱹᱱᱤ ᱴᱷᱟᱜ ᱠᱚᱲᱟ ᱦᱚᱸ ᱵᱟᱭ ᱵᱟᱰᱟᱭᱟ ᱱᱩᱭ ᱟ ᱟᱫᱚ ᱦᱟᱹᱱᱤ ᱴᱟᱜ ᱮ ᱵᱩᱡᱷᱟᱹᱣ ᱠᱮᱫᱟ ᱵᱟᱝ ᱨᱟᱸᱜᱟᱣ ᱮᱱᱟ ᱫᱚ ᱰᱟᱭᱨᱮᱠᱴ ᱚᱱᱛᱮ ᱨᱮᱠᱚ ᱧᱟᱢ ᱠᱮᱫᱮᱭᱟ ᱜᱚᱡ ᱠᱮᱫᱤᱭᱟ ᱠᱚ ᱾
ᱛᱚ ᱢᱤᱫᱴᱮᱡ ᱢᱤᱫᱴᱮᱱ ᱠᱚᱲᱟ ᱫᱚᱠᱚ ᱥᱟᱵ ᱟᱹᱜᱩᱭ ᱛᱟᱦᱮᱱᱟ ᱾ ᱚᱱᱮ ᱧᱤᱫᱟᱹ ᱜᱮ ᱠᱚ ᱫᱚᱦᱚᱭ ᱫᱟ ᱚᱱᱟ ᱜᱮ ᱵᱷᱩᱞ ᱱᱟ ᱵᱟᱝ
ᱧᱤᱫᱟᱹ ᱵᱟᱝ ᱫᱚᱦᱚ ᱡᱟᱹᱨᱩᱲᱟ
ᱟᱹᱞᱤᱧ ᱥᱮᱫ ᱢᱟ ᱟᱹᱰᱤ ᱱᱟᱯᱟᱭ ᱜᱮ ᱦᱩᱭᱱᱟ᱾ ᱨᱟᱹᱥᱠᱟᱹ ᱨᱚᱢᱚᱡᱽ ᱟᱛᱮᱜ
ᱪᱮ ᱢᱟᱱᱟ ᱠᱮᱫᱟ
ᱛᱮ ᱟᱞᱮ ᱠᱷᱚᱡ ᱮᱴᱟᱜ ᱧᱚᱜ ᱨᱮᱜᱮ, ᱟᱞᱮ ᱥᱩᱨ ᱜᱮ ᱯᱟᱲᱟᱜ ᱱᱮᱛᱟᱨ ᱤᱱᱟᱹᱜ ᱥᱩᱨ ᱫᱚ ᱵᱟᱝ ᱛᱮ
ᱪᱮᱫ ᱵᱮᱱ ᱞᱟᱹᱭ ᱫᱟ
ᱢᱮᱱᱫᱟᱞᱤᱧ ᱟᱞᱮ ᱥᱩᱨ ᱨᱮᱜᱮ ᱢᱟᱱᱮ ᱤᱱᱟᱹᱜ ᱥᱩᱨ ᱨᱮ ᱫᱚ ᱵᱟᱝ ᱯᱟᱲᱟᱜ ᱠᱟᱱᱟ ᱛᱟ ᱨᱮᱦᱚᱸ
ᱦᱩᱸ ᱦᱩᱸ
ᱟᱪᱪᱷᱟ ᱤᱭᱟᱹ ᱢᱤᱫ ᱦᱩᱞ ᱢᱟᱦᱟ ᱨᱮ ᱦᱟᱺᱰᱤ ᱠᱚ ᱟᱹᱠᱷᱨᱤᱧ ᱮᱫᱟ ᱵᱟᱝ᱾ ᱦᱟᱺᱰᱤ ᱠᱚ ᱡᱤᱞ ᱠᱚᱠᱚ ᱟᱹᱷᱨᱤᱧ ᱮᱫᱟ ᱟᱫᱚ ᱚᱱᱟ ᱚᱱᱟ ᱠᱷᱟᱹᱛᱤᱨ ᱛᱮ ᱟᱵᱮᱱ ᱢᱤᱫᱴᱮᱱ ᱵᱟᱨᱭᱟ ᱜᱟᱱ ᱠᱟᱛᱷᱟ ᱨᱚᱲ ᱵᱮᱱ ᱾
ᱦᱩᱸ ᱦᱟᱹᱰᱤ ᱟᱹᱠᱷᱨᱤᱧ ᱜᱮᱭᱟ ᱵᱟᱝ ᱫᱚ ᱵᱟᱝ ᱞᱟᱹᱭ ᱚᱱᱟ ᱠᱚᱫᱚ ᱠᱷᱟᱨᱟᱯ ᱡᱤᱱᱤᱥ ᱠᱟᱱᱟ᱾ ᱧᱩ ᱞᱮᱠᱷᱟᱱ ᱦᱚᱲ ᱠᱟᱛᱷᱟ ᱠᱚ ᱵᱟᱝ ᱠᱚ ᱵᱩᱡᱽ ᱫᱟᱲᱮᱜ ᱜᱮᱭᱟ᱾ ᱵᱟᱝ ᱚᱱᱟ ᱠᱷᱟᱹᱛᱤᱨ ᱠᱷᱟᱹᱯᱟᱹᱨᱤ ᱦᱩᱭᱩᱜ ᱜᱮᱭᱟ ᱚᱲᱟᱜ ᱨᱮ
ᱟᱹᱵᱤᱱ ᱛᱩᱞᱩᱡ ᱜᱮᱞᱤᱧ ᱥᱟᱵ ᱠᱮᱫᱟ᱾ ᱦᱩᱭᱩᱜ ᱜᱮᱭᱟ ᱥᱮ ᱵᱟᱝ
ᱦᱮᱸ ᱢᱟᱱᱮ ᱮᱱ ᱦᱤᱞᱳᱜ ᱫᱚ ᱪᱮᱫᱟᱜ ᱯᱮ ᱟᱹᱠᱷᱨᱤᱧᱟ ᱮᱴᱟᱜ ᱵᱚᱥᱛᱩ ᱟᱹᱠᱷᱨᱤᱧ ᱯᱮ
ᱦᱳᱭ ᱚᱱᱟ ᱫᱚ ᱵᱮᱥ ᱜᱮ᱾
ᱚᱸᱰᱮ ᱫᱚ ᱦᱟᱺᱰᱤ ᱧᱩ ᱞᱟᱹᱜᱤᱫ ᱜᱮᱠᱚ ᱪᱟᱞᱟᱜ ᱠᱟᱱᱟ᱾ᱦᱚᱲ ᱥᱮ ᱪᱮᱫ? ᱡᱚᱢ ᱧᱩ ᱛᱮᱭᱟᱜ ᱵᱟᱠᱚ ᱪᱟᱞᱟᱜ-ᱟ, ᱵᱟᱝ ᱩᱱ ᱫᱚ ᱫᱩᱠ ᱨᱮᱱᱟᱜ ᱫᱤᱱ ᱠᱟᱱᱟ᱾
ᱦᱮᱸ
ᱦᱟᱸᱰᱮ ᱥᱮᱱ ᱠᱟᱛᱮᱜ ᱤᱱᱟᱹ ᱡᱷᱟᱹᱞ ᱡᱷᱟᱹᱞ ᱠᱷᱚᱱᱚᱡ ᱦᱚᱲ ᱦᱚᱸᱭ ᱦᱮᱡ ᱠᱚᱜ-ᱟ ᱩᱱᱤ ᱦᱚᱸ ᱢᱟᱱᱮ ᱧᱮᱞ ᱞᱮᱠᱷᱟᱡ ᱫᱚ ᱧᱩ ᱜᱮ ᱥᱟᱱᱟᱭᱮᱭᱟ᱾
ᱦᱮᱸ ᱦᱮᱸ ᱠᱚᱢᱠᱮ ᱛᱟᱦᱚᱞᱮ ᱟᱵᱤᱱ ᱥᱮ ᱛᱟᱦᱚᱞᱮ ᱥᱚᱵᱽᱡᱤ ᱠᱚᱫᱚ ᱨᱚᱦᱚᱭ ᱜᱮᱭᱟᱵᱤᱱ ᱥᱮ ᱵᱟᱝ?
ᱥᱚᱵᱽᱡᱤ ᱠᱚ ᱨᱚᱦᱚᱭ ᱜᱮ ᱦᱩᱭᱩᱜ ᱠᱟᱱᱟ᱾
ᱪᱮᱫ ᱪᱮᱫ ᱥᱚᱵᱽᱡᱤ ᱵᱤᱱ ᱨᱚᱦᱚᱭ ᱜᱮᱭᱟ ᱜᱚᱢᱠᱮ?
ᱚᱱᱠᱟ ᱚᱲᱟᱜ ᱨᱮ ᱡᱚᱢ ᱞᱟᱹᱜᱤᱫ ᱫᱚ ᱡᱚᱛᱚ ᱜᱮᱞᱮ ᱨᱚᱦᱚᱭᱟ ᱠᱚᱸᱰᱷᱟ
ᱚᱜ ᱚᱲᱟᱜ ᱵᱟᱠᱷᱨᱟ ᱜᱮ, ᱥᱮ ᱟᱹᱠᱷᱨᱤᱧ ᱵᱟᱠᱷᱨᱟ ᱦᱚᱸ
ᱟᱹᱠᱷᱨᱤᱧ ᱫᱚ ᱡᱟᱹᱥᱛᱤ ᱵᱟᱝ ᱢᱟᱱᱮ ᱚᱱᱠᱟ ᱡᱚᱢ ᱠᱷᱚᱡ ᱡᱩᱫᱤ ᱵᱟᱹᱲᱛᱤᱜ ᱠᱷᱟᱡ
ᱦᱮᱸ ᱦᱮᱸ
ᱜᱮᱭᱟᱞᱮ ᱢᱟᱱᱮ ᱮᱢᱱᱤ ᱫᱚ ᱵᱟᱢ ᱜᱤᱰᱤ ᱠᱟᱭᱟ ᱵᱟᱝ
ᱦᱩᱸ
ᱯᱮ ᱜᱮ ᱟᱹᱠᱷᱨᱤᱧ ᱠᱟᱸᱜ ᱢᱤᱫ ᱵᱟᱨ ᱴᱟᱠᱟ ᱛᱚᱢ ᱧᱟᱢᱟ᱾
ᱦᱳᱭ ᱦᱳᱭ ᱵᱮᱥ ᱜᱮ᱾
ᱚᱱᱟᱛᱮ ᱢᱟᱱᱮ ᱚᱱᱠᱟ ᱡᱚᱢ ᱠᱷᱚᱡ ᱵᱟᱹᱲᱛᱤ ᱠᱷᱟᱡ ᱫᱚᱞᱮ ᱟᱹᱠᱷᱨᱤᱧ ᱠᱷᱟᱡ ᱚᱱᱠᱟ ᱵᱟᱝ ᱤᱭᱟᱹᱜ ᱠᱷᱟᱡ ᱫᱚ ᱡᱚᱢᱜᱮ᱾ ᱚᱱᱮ ᱛᱮᱦᱤᱧ ᱜᱟᱯᱟ ᱠᱤᱨᱤᱧ ᱛᱮᱦᱚᱸ ᱟᱹᱰᱤ ᱫᱟᱢ ᱵᱟᱝ
ᱦᱮᱸ ᱦᱮᱸ
ᱟᱨ ᱢᱚᱸᱡᱽ ᱟᱜ ᱵᱚᱥᱛᱩ ᱫᱚ ᱵᱟᱢ ᱡᱚᱢ ᱵᱟᱲᱟᱭ ᱠᱤᱨᱤᱧ ᱠᱷᱟᱡ ᱫᱚ ᱛᱤᱱ ᱠᱟᱱ ᱛᱤᱱᱟᱹᱜ ᱟᱯᱮ ᱥᱮᱫ
ᱟᱞᱮ ᱥᱮᱫ ᱢᱟ ᱠᱚᱱᱰᱟᱦᱟ ᱠᱚ, ᱤᱧ ᱨᱚᱦᱚᱭ ᱵᱟᱲᱟ ᱠᱟᱫᱟ ᱠᱚᱱᱰᱟᱦᱟ ᱠᱚ, ᱠᱟᱨᱞᱟ ᱠᱚ, ᱡᱷᱤᱸᱜᱟᱹ ᱠᱚ, ᱟᱹᱞᱤᱧ ᱫᱚ ᱟᱠᱷᱨᱤᱧ ᱵᱟᱠᱷᱨᱟ ᱦᱚᱸ ᱡᱚᱢ ᱵᱟᱠᱷᱨᱟ ᱦᱚᱸ ᱾ ᱵᱟᱡᱟᱨ ᱨᱮ ᱠᱚᱱᱰᱟᱦᱟ ᱠᱚ ᱦᱚᱛᱚᱫ ᱠᱚ ᱚᱱᱟ ᱛᱮᱞᱤᱧ ᱨᱚᱦᱚᱭ ᱟᱠᱟᱫᱟ ᱟᱹᱵᱤᱱᱟᱜ ᱫᱤᱥᱚᱢ ᱫᱚ
ᱢᱚᱸᱡᱽ ᱠᱚ ᱜᱚᱜᱽᱨᱟ ᱠᱚ ᱞᱟᱜᱟᱣᱟᱜ ᱵᱮᱱ ᱦᱩᱭᱩᱜ ᱛᱟᱵᱮᱱᱟ ᱾
ᱦᱩᱸ ᱜᱚᱜᱽᱨᱟ ᱠᱚᱫᱚᱞᱤᱧ ᱞᱟᱜᱟᱣᱟᱜ ᱠᱟᱱᱟ ᱵᱮᱥ ᱵᱟᱹᱲᱤᱡ ᱜᱮ
ᱛᱚᱵᱮ ᱪᱮᱫ ᱞᱮᱠᱟ ᱠᱚ ᱟᱠᱷᱨᱤᱧᱼᱟ ᱟᱯᱮ ᱥᱮᱫ ᱫᱚ ᱠᱚᱱᱰᱟᱦᱟ ᱫᱚ ᱢᱤᱫᱴᱮᱱ ᱨᱮ?
ᱢᱤᱫᱴᱮᱡ ᱨᱮ ᱠᱤᱞᱳ ᱦᱤᱥᱟᱹᱵ ᱛᱮᱠᱚ ᱟᱠᱷᱨᱤᱧ ᱜᱮᱭᱟ ᱾
ᱠᱤᱞᱳ ᱦᱤᱥᱟᱹᱵ ᱛᱮ?
ᱦᱩᱸ ᱾
ᱞᱟᱹᱴᱩ ᱠᱟᱹᱴᱤᱡ ᱛᱟᱦᱮᱱᱟ ᱵᱟᱝ?
ᱦᱩᱸ ᱞᱟᱹᱴᱩ ᱠᱟᱹᱴᱤᱡ ᱛᱟᱦᱮᱱ ᱜᱮᱭᱟ ᱥᱮ ᱚᱱᱟ ᱠᱷᱟᱹᱛᱤᱨ ᱜᱮ ᱠᱮᱡᱤ ᱦᱤᱥᱟᱹᱵ ᱛᱮᱞᱮ ᱟᱠᱷᱤᱨᱤᱧ ᱜᱮᱭᱟ ᱾
ᱦᱩᱸ ᱾ ᱢᱟᱱᱮ ᱡᱟᱹᱥᱛᱤ ᱠᱷᱟᱡᱽ ᱫᱚ ᱚᱸᱰᱮ ᱜᱮᱯᱮ ᱜᱮᱫ ᱠᱟᱹᱴᱤᱡᱟ ᱥᱮ ᱪᱮᱫ ᱞᱮᱠᱟ?
ᱵᱟᱝ ᱵᱟᱝ ᱜᱮᱫ ᱫᱚ ᱵᱟᱝ ᱜᱮᱫ ᱟᱞᱮ ᱾
ᱛᱚᱵᱮ?
ᱚᱱᱟ ᱠᱷᱚᱱᱟᱜ ᱜᱮ ᱰᱤᱥᱠᱟᱣᱩᱱᱴ ᱞᱮ ᱟᱲᱟᱜᱟ ᱾
ᱱᱟᱥᱮᱱᱟᱜ ᱯᱮ ᱡᱩᱨᱟᱹ ᱧᱚᱜ ᱦᱚᱪᱚᱭᱟ ᱵᱟᱝ ᱚᱱᱟ ᱤᱭᱟᱹ ᱛᱳᱨ ᱠᱟᱹᱴᱤᱡ ᱟᱜ ᱡᱩᱫᱤ ᱛᱟᱦᱮᱱ ᱠᱷᱟᱡᱽ ᱦᱮᱸ ᱦᱟᱝ ᱚᱱᱟᱛᱮ ᱯᱮ ᱢᱤᱞᱟᱹᱣ ᱜᱚᱫ ᱠᱟᱜᱼᱟ ᱟᱨ ᱱᱚᱝᱠᱟ ᱱᱟᱥᱮᱱᱟᱜ ᱡᱟᱹᱥᱛᱤ ᱛᱮᱫᱚ ᱵᱟᱝ ᱪᱤᱠᱟᱹᱜᱼᱟ ᱵᱟᱝ?
ᱦᱩᱸ ᱦᱩᱸ ᱾
ᱦᱩᱲᱩ ᱦᱟᱹᱴᱤᱧ ᱦᱟᱹᱴᱤᱧ ᱢᱮ ᱡᱟᱣᱰᱤ ᱡᱟᱣᱰᱤ ᱾
ᱵᱟᱵᱮᱱ ᱵᱩᱡᱷᱣ ᱞᱮᱫᱟ?
ᱦᱩᱸ ᱾
ᱛᱚᱵᱮ ᱡᱚᱢ ᱵᱟᱲᱟ ᱠᱚᱫᱚ ᱦᱩᱭᱱᱟ?
ᱦᱩᱸ ᱡᱚᱢ ᱵᱟᱲᱟ ᱠᱚᱫᱚ ᱦᱳᱭᱱᱟ ᱾
ᱪᱮᱫ ᱩᱛᱩ ᱵᱮᱱ ᱡᱚᱢ ᱠᱮᱫᱟ?
ᱡᱚᱢ ᱠᱮᱫᱟᱞᱤᱧ ᱦᱟᱸᱜ ᱡᱮᱞ ᱩᱛᱩ ᱟᱛᱮ ᱾
ᱟᱹᱞᱤᱧ ᱦᱚᱸ ᱡᱚᱢ ᱠᱮᱫᱟᱞᱤᱧ ᱮᱱᱟᱱ ᱨᱮᱜᱮ ᱾
ᱪᱮᱫ ᱵᱤᱱ ᱡᱚᱢ ᱠᱮᱫᱼᱟ?
ᱟᱹᱞᱤᱧ ᱫᱟᱹᱞ ᱟᱨ ᱤᱭᱟᱹ ᱾ ᱫᱟᱹᱞ, ᱠᱟᱱᱴᱷᱟᱲ ᱡᱟᱝ, ᱟᱹᱞᱩ ᱾
ᱟᱹᱰᱤ ᱱᱟᱯᱟᱭ ᱩᱛᱩ ᱜᱮᱵᱤᱱ ᱡᱚᱢ ᱠᱮᱫᱟ ᱵᱮᱥ ᱜᱮ ᱾
ᱟᱵᱮᱱ ᱠᱤᱪᱚᱝᱧ ᱡᱤᱞ ᱩᱛᱩ ᱵᱮᱱ ᱡᱚᱢ ᱠᱷᱟᱜ ᱾
ᱟᱹᱞᱤ ᱢᱟ ᱡᱮᱞ ᱩᱛᱩ ᱞᱤᱧ ᱡᱚᱢ ᱠᱟᱫᱟ ᱵᱮᱥ ᱜᱮ ᱾
ᱠᱷᱟᱡ ᱫᱚ
ᱜᱚᱢᱠᱮ ᱛᱟᱦᱚᱞᱮ ᱛᱟᱦᱚᱞᱮ ᱫᱟᱸᱬᱟᱱ ᱫᱚ ᱵᱟᱹᱵᱤᱱ ᱪᱟᱞᱟᱜ ᱠᱟᱱᱟ ᱡᱟᱦᱟᱸ ᱥᱮᱫ?
ᱫᱟᱸᱬᱟᱱ ᱫᱚ ᱥᱮᱱ ᱵᱟᱲᱟᱜ ᱠᱟᱱ ᱜᱮᱭᱟᱞᱤᱧ ᱚᱝᱠᱟ ᱾ ᱵᱩᱨᱩ ᱠᱩ ᱥᱮᱫ ᱫᱟᱬᱟ ᱵᱟᱲᱟᱭ ᱾ ᱡᱷᱟᱨᱱᱟ ᱠᱚᱥᱮᱫ ᱟᱨ ᱚᱱᱠᱟ ᱥᱟᱭᱤᱰ ᱥᱮᱫ ᱦᱚᱸ ᱞᱤᱧ ᱪᱟᱞᱟᱜ ᱜᱮᱭᱟ ᱾
ᱟᱞᱮ ᱚᱲᱟᱜ ᱨᱮᱦᱚᱸ ᱟᱹᱰᱤ ᱢᱟᱱᱮ ᱫᱟᱬᱟ ᱵᱟᱲᱟᱭ ᱠᱷᱟᱡᱽ ᱢᱚᱸᱡᱽ ᱠᱚᱜᱼᱟ ᱵᱟᱝ ᱛᱷᱚᱲᱟ ᱾ ᱟᱹᱰᱤ ᱡᱟᱹᱥᱛᱤ ᱚᱲᱟᱜ ᱨᱮᱢ ᱛᱟᱦᱮᱱ ᱨᱮᱦᱚᱸ ᱾
ᱚᱲᱟᱜ ᱨᱮ ᱫᱩᱲᱩᱵ ᱛᱮᱦᱚᱸ ᱰᱟᱸᱱᱰᱟ ᱠᱚᱢᱟ ᱦᱟᱥᱳ ᱜᱮᱭᱟ ᱾
ᱦᱩᱸ ᱾
ᱫᱟᱬᱟ ᱵᱟᱲᱟ ᱞᱮᱠᱷᱟᱱ ᱵᱮᱥ ᱦᱚᱲᱢᱚ ᱠᱚ ᱵᱷᱟᱜᱮ ᱵᱩᱡᱷᱟᱹᱜᱼᱟ ᱜᱮᱭᱟ ᱾
ᱦᱩᱸ ᱦᱩᱸ ᱾ ᱦᱩᱸ ᱾
ᱜᱚᱢᱠᱮ ᱛᱟᱦᱞᱮ ᱚᱲᱟᱜ ᱦᱚᱲ ᱛᱟᱦᱞᱮ ᱵᱮᱥ ᱜᱮ ᱢᱮᱱᱟᱜ ᱠᱚᱣᱟ
ᱦᱮᱸ ᱦᱮᱸ ᱵᱮᱥ ᱜᱮ
ᱦᱩᱸ
ᱛᱚᱵᱮ ᱟᱢᱟᱜ ᱤᱱᱠᱟᱢᱤᱝ ᱫᱚ ᱪᱮᱫ ᱞᱮᱠᱟ ᱦᱩᱭᱩᱜ ᱠᱟᱱᱟ ᱱᱚᱣᱟ ᱤᱭᱟᱹ ᱨᱮᱱᱟᱜ ᱫᱚ
ᱤᱱᱠᱟᱢ ᱫᱚ ᱟᱯᱟᱛᱚ ᱵᱤᱥᱤ ᱫᱚ ᱵᱟᱭ ᱦᱳᱭᱳᱜ ᱠᱟᱱᱟ
ᱢᱤᱫᱴᱮᱡ ᱟᱭᱰᱤ ᱜᱮᱢ ᱠᱟᱹᱢᱤᱭᱟ ᱥᱮ ᱟᱨᱦᱚᱸ ᱡᱟᱹᱥᱛᱤ
ᱡᱟᱹᱥᱛᱤ ᱫᱚ ᱵᱟᱝ ᱦᱩᱭᱩᱜ ᱠᱟᱱᱟ ᱳᱭᱨᱳᱠᱚᱢ ᱵᱚᱞᱛᱮ ᱵᱤᱥᱤ ᱫᱤᱱ ᱫᱚ
ᱢᱟᱱᱮ ᱤᱭᱟᱹ ᱠᱚᱫᱚ ᱦᱮᱡ ᱵᱟᱲᱟᱭ ᱱᱟ ᱯᱮᱢᱮᱸᱴ ᱠᱚᱫᱚ
ᱦᱩᱸ ᱦᱮᱡ ᱵᱟᱲᱟᱜ ᱠᱟᱱ ᱜᱮᱭᱟ
ᱛᱤᱱᱟᱹᱜ ᱜᱟᱱ
ᱯᱚᱱᱨᱚᱥᱚ ᱥᱳᱞᱳᱥᱚ ᱚᱱᱠᱟ ᱦᱩᱭᱩᱜ ᱠᱟᱱ ᱜᱮᱭᱟ
ᱴᱷᱤᱠ ᱜᱮ ᱵᱟᱹᱧ ᱧᱟᱢ ᱟᱠᱟᱫᱟ ᱤᱧ ᱢᱟ ᱢᱟᱱᱮ ᱴᱳᱴᱮᱞ ᱥᱮ ᱚᱱᱠᱟ ᱟᱹᱣᱨᱤ ᱢᱩᱪᱟᱹᱫ ᱨᱮ
ᱟᱣᱨᱤ ᱢᱩᱪᱟᱹᱫ ᱨᱮᱜᱮ
ᱧᱟᱢᱟᱵᱮᱱ ᱛᱚᱵᱮ ᱛᱤᱱ ᱦᱟᱡᱟᱨ ᱥᱟᱲᱮ ᱛᱤᱱ ᱦᱟᱡᱟᱨ ᱜᱟᱱ ᱴᱳᱴᱮᱞ
ᱦᱩᱸ ᱟᱵᱤᱱ ᱛᱟᱦᱞᱮ ᱧᱟᱢ ᱵᱟᱲᱟ ᱠᱟᱫᱟ ᱥᱮ ᱵᱟᱝ
ᱟᱹᱞᱤᱧ ᱟᱴᱥᱳ ᱞᱤᱧ ᱧᱟᱢ ᱟᱠᱟᱫ ᱛᱟᱦᱮᱱᱟ ᱟᱹᱣᱨᱤ ᱵᱚᱞᱚᱜᱼᱟ ᱵᱚᱞᱚ ᱫᱚ ᱚᱸᱰᱮ ᱤᱭᱟᱹ ᱟᱠᱟᱱᱟ ᱢᱟᱱᱮ
ᱦᱩᱸ ᱦᱩᱸ ᱦᱩᱸ
ᱛᱳ ᱢᱟᱱᱮ ᱴᱟᱠᱥ ᱟᱹᱣᱨᱤ ᱧᱟᱢ ᱨᱮᱞᱤᱧ ᱤᱭᱟᱹᱣ ᱠᱟᱫ ᱛᱟᱦᱮᱱᱟ
ᱟᱪᱪᱷᱟ ᱵᱩᱡ ᱫᱟᱲᱭᱟᱜ ᱠᱟᱱ ᱜᱤᱭᱟᱧ
ᱢᱟᱱᱮ ᱦᱟᱸᱰᱮ ᱢᱟ ᱵᱟᱭ ᱫᱮᱠᱷᱟᱣ ᱫᱟ ᱵᱟᱝ ᱟᱫᱚᱞᱤᱧ ᱜᱩᱱᱚᱱᱟ ᱦᱟᱯᱚᱭ ᱤᱭᱟᱹᱞᱟᱜᱟ ᱠᱟᱜᱼᱟ ᱞᱤᱧ ᱱᱤᱛ ᱛᱚ ᱢᱟ ᱱᱟᱣᱟ ᱛᱮᱢ ᱠᱷᱩᱞᱟᱣ ᱠᱷᱟᱡ ᱢᱟ ᱚᱱᱠᱟ ᱢᱟᱱᱮ ᱛᱤᱱᱟᱹᱜ ᱯᱟᱭᱥᱟ ᱵᱚᱞᱚᱜ ᱠᱟᱱᱟ ᱚᱱᱟ ᱠᱚ ᱵᱟᱭ ᱫᱮᱠᱷᱟᱣ ᱫᱟ ᱵᱟᱝ
ᱦᱮᱸ ᱴᱷᱤᱠ ᱜᱮᱭᱟ ᱛᱟᱦᱞᱮ ᱜᱚᱝᱠᱮ ᱛᱟᱦᱚᱞᱮ ᱱᱚᱝᱠᱟ ᱜᱮ ᱱᱟᱯᱟᱭ ᱜᱮ
ᱢᱟ